ᱦᱮᱞᱳ ᱦᱮᱸ ᱵᱟᱠᱚᱧ ᱟᱸᱡᱚᱢᱚᱜ ᱠᱟᱱ ᱜᱮᱭᱟ ᱟᱫᱚ ᱵᱚᱠᱚᱧ ᱤᱧᱟᱹᱜ ᱪᱮᱫ ᱞᱮᱠᱟ ᱟᱸᱡᱚᱢᱚᱜ ᱠᱟᱱᱟ
ᱦᱚᱸ ᱦᱮᱸ ᱴᱷᱤᱠ ᱜᱮ ᱟᱸᱡᱚᱢᱚᱜ ᱠᱟᱱᱟ ᱟᱫᱚ ᱛᱟᱦᱚᱞᱮ ᱪᱮᱫ ᱞᱮᱠᱟ ᱱᱟᱯᱟᱭ ᱵᱟᱲᱟ ᱜᱮᱛᱚ
ᱦᱳᱭ ᱵᱚᱠᱚᱧ ᱚᱱᱠᱟ ᱩᱱᱟᱹᱜ ᱴᱟᱠ ᱱᱟ ᱵᱮᱥ ᱫᱚ ᱵᱟᱝ ᱠᱟᱹᱴᱤᱡ ᱦᱚᱸ ᱵᱚᱦᱚᱜ ᱦᱟ. ᱥᱩ ᱠᱚ ᱥᱟᱶ ᱛᱮ ᱨᱩᱣᱟᱹ ᱢᱟᱸᱫᱟ ᱠᱚ ᱧᱟᱧᱟᱢ ᱠᱟᱱ ᱜᱮᱭᱟ ᱟᱢᱜᱮ ᱚᱠᱟ ᱞᱮᱠᱟ ᱢᱮᱱᱟᱜ ᱟᱠᱟᱫ ᱢᱮᱭᱟ
ᱤᱧᱦᱚᱸ ᱱᱟᱯᱟᱭ ᱜᱮ ᱟᱫᱚ ᱪᱮᱫᱠᱟ ᱟᱵᱚ ᱡᱮ ᱟᱥᱟᱲ ᱵᱚᱸᱜᱟ ᱫᱤᱱ ᱪᱮᱜ ᱠᱟᱭ ᱫᱟᱜ ᱫᱟ ᱥᱮ ᱵᱟᱝ ᱟᱯᱮ ᱥᱮᱫ?
ᱦᱳᱭ ᱵᱚᱠᱚᱧ ᱡᱟᱹᱯᱩᱫ ᱫᱚᱭ ᱞᱟᱜᱟᱣ ᱫᱚᱭ ᱞᱟᱜᱟᱣ ᱠᱟᱫ ᱜᱮᱭᱟ ᱟᱫᱚ ᱚᱱᱠᱟ ᱡᱟᱹᱥᱛᱤ ᱫᱚ ᱵᱟᱭ ᱫᱟᱜ ᱫᱟ ᱮᱜ ᱠᱤᱪᱷᱩ ᱮᱜ ᱠᱚᱢ ᱜᱮᱭ ᱫᱟᱜ ᱫᱚᱭ ᱫᱟᱜ ᱮᱫᱟ ᱟᱨ ᱚᱱᱠᱟ ᱠᱷᱮᱛ ᱵᱟᱹᱫᱽ ᱠᱚᱨᱮ ᱫᱚ ᱠᱷᱮᱛ ᱵᱟᱹᱫᱽ ᱠᱚᱨᱮ ᱫᱚ ᱚᱱᱠᱟ ᱫᱟᱜ ᱵᱟᱝ ᱡᱟᱣᱨᱟ ᱟᱠᱟᱱᱟ ᱟᱯᱮ ᱥᱮᱫ ᱜᱮ ᱚᱠᱟ ᱞᱮᱠᱟ ᱫᱟᱜ ᱡᱟᱣᱨᱟ ᱟᱠᱟᱱᱟ ᱥᱮ ᱵᱟᱝ?
ᱟᱪᱪᱷᱟ ᱟᱪᱪᱷᱟ ᱟᱨ ᱤᱡᱟᱹ ᱠᱚᱫᱚ ᱛᱟᱦᱚᱞᱮ ᱤᱡᱟᱹ ᱠᱚᱫᱚ ᱦᱟᱹᱠᱩ ᱠᱚᱫᱚ ᱯᱮ ᱥᱟᱵ ᱵᱟᱲᱟᱭ ᱮᱫ ᱠᱚᱣᱟ ᱥᱮ ᱵᱟᱝ ᱦᱟᱹᱠᱩ ᱦᱟᱸᱠᱩ ᱢᱟᱜ ᱫᱚᱢᱮ ᱠᱚ ᱟᱞᱮᱥᱮᱫ ᱢᱟ ᱫᱚᱢᱮ ᱠᱚ ᱡᱷᱟᱹᱞᱤᱜ ᱠᱟᱱᱟ ᱫᱟᱜ ᱵᱩᱱᱱᱟᱹ ᱛᱮ ᱵᱚᱢ ᱮ ᱵᱩᱱᱱᱟ ᱵᱟᱲᱟ ᱟᱠᱟᱫᱟᱭ
ᱦᱩᱭ ᱵᱟᱠᱚᱧ ᱟᱞᱮ ᱥᱮᱫ ᱦᱟᱹᱠᱩ ᱠᱚᱦᱚᱸ ᱞᱮ ᱥᱟᱵ ᱫᱚᱞᱮ ᱥᱟᱵ ᱮᱫ ᱠᱚᱜᱮᱭᱟ ᱱᱤᱛᱚᱜ ᱫᱚ ᱱᱤᱛᱚᱜ ᱚᱠᱛᱚ ᱪᱮᱫᱟᱜ ᱥᱮ ᱦᱚᱜᱼᱚᱭ ᱡᱟᱹᱯᱩᱫ ᱨᱮ ᱵᱟᱸᱱ ᱠᱷᱚᱱ ᱦᱮᱸ ᱠᱩ ᱥᱮ ᱜᱟᱰᱟ ᱠᱷᱚᱱ ᱠᱚ ᱨᱟᱠᱟᱵ ᱠᱟᱱ ᱜᱮᱭᱟ ᱦᱟᱸᱠᱩ ᱠᱚ ᱫᱚ ᱚᱱᱮ ᱡᱮ ᱵᱟᱸᱱ ᱠᱷᱚᱱ ᱜᱟᱰᱟ ᱥᱟᱵ ᱠᱟᱱᱟ ᱩᱱᱠᱩ ᱦᱟᱸᱠᱩ ᱜᱮ ᱥᱟᱵ ᱫᱚᱞᱮ ᱥᱟᱵ ᱛᱟᱦᱮᱱ ᱜᱮᱭᱟ ᱚᱱᱟ ᱥᱟᱶᱛᱮ ᱡᱟᱦᱟᱸᱭ ᱫᱚ ᱯᱩᱴᱤ ᱰᱟᱹᱲᱠᱟᱹ ᱦᱟᱹᱠᱩ ᱥᱮ ᱱᱚᱛᱮ ᱪᱚᱲᱜᱚᱡ ᱦᱟᱹᱠᱩ ᱠᱩᱢ ᱞᱟᱹᱭ ᱚᱱᱟ ᱥᱟᱶᱛᱮ ᱠᱟᱹᱴᱤᱡ ᱠᱟᱹᱴᱤᱡ ᱦᱟᱹᱠᱩ ᱠᱤᱪᱷᱩ ᱢᱮᱱᱟᱜ ᱟᱠᱟᱫ ᱠᱚᱣᱟ ᱩᱱᱠᱩ ᱦᱚᱸᱞᱮ ᱥᱟᱵ ᱫᱚᱞᱮ ᱥᱟᱵ ᱮᱫ ᱠᱚᱣᱟ ᱟᱯᱮ ᱫᱚ ᱚᱠᱟ ᱞᱮᱠᱟᱱ ᱦᱟᱹᱠᱩ ᱠᱚᱯᱮ ᱧᱟᱢᱮᱫ ᱠᱚᱣᱟ ᱟᱯᱮ ᱜᱟᱰᱟ ᱠᱷᱚᱱ ᱥᱮ ᱵᱟᱸᱱ ᱠᱷᱚᱱ ᱠᱚ ᱨᱟᱠᱟᱵ ᱠᱟᱱᱟ
ᱟᱞᱮᱥᱮᱫ ᱢᱟ ᱚᱱᱠᱟᱱ ᱤᱡᱮ ᱩᱱᱠᱩ ᱤᱡᱟᱹ ᱠᱚ ᱢᱮᱱᱟᱜᱼᱟ ᱛᱚ ᱰᱚᱵᱟᱜ ᱠᱚ ᱢᱮᱱᱟᱜ ᱛᱚ ᱚᱱᱠᱟᱱ ᱩᱱᱠᱩ ᱤᱡᱟᱹ ᱦᱟᱸᱠᱳ ᱧᱟᱢᱚᱜ ᱜᱮᱭᱟ ᱡᱮᱢᱚᱱ ᱩᱱᱠᱩ ᱟᱲᱟᱜ ᱟᱠᱟᱵ ᱠᱚ ᱚᱠᱚ ᱠᱚ ᱚᱱᱠᱟᱱ ᱠᱚ ᱩᱱᱠᱩ ᱠᱚ ᱟᱫᱚ ᱠᱚ ᱫᱟᱹᱲ ᱟᱠᱟᱫ ᱛᱟᱠᱚᱣᱟ ᱚᱱᱠᱟᱱ ᱠᱚᱞᱮ ᱥᱟᱵ ᱵᱟᱲᱟ ᱠᱚᱣᱟ ᱟᱨ ᱩᱱ ᱠᱩ ᱢᱟᱴᱷ ᱨᱮᱱ ᱦᱟᱹᱠᱩ ᱢᱟᱠᱚ ᱧᱟᱢᱚᱜ ᱜᱮᱭᱟ ᱩᱱᱠᱩ ᱫᱤᱠᱩ ᱦᱟᱸᱠᱳ ᱥᱟᱶᱛᱮ ᱞᱮᱴᱷᱟ ᱩᱱᱠᱩ ᱠᱚ ᱟᱨ ᱟᱯᱮ ᱥᱮᱫ ᱫᱚ ᱩᱱᱠᱩ ᱟᱲᱟᱜ ᱦᱟᱹᱠᱳ ᱠᱚ ᱫᱚ ᱵᱟᱠᱚ ᱧᱟᱢ ᱵᱟᱲᱟᱜ ᱜᱮᱭᱟ ᱚᱱᱠᱟ ᱯᱩᱠᱷᱨᱤ ᱠᱚ ᱫᱚ ᱠᱚ ᱪᱟᱥ ᱵᱟᱲᱟ ᱠᱚᱣᱟ ᱥᱮ ᱵᱟᱝ ᱦᱟᱹᱠᱩ ᱠᱚ ᱛᱟᱦᱚᱞᱮ
ᱦᱳᱭ ᱟᱲᱟᱜ ᱦᱟᱹᱠᱩ ᱫᱚᱠᱚ ᱧᱟᱢ ᱫᱚᱠᱚ ᱧᱟᱢ ᱫᱚᱠᱚ ᱧᱟᱢᱚᱜ ᱜᱮᱭᱟ ᱦᱮᱸᱥᱮ ᱟᱫᱚ ᱩᱱᱠᱩ ᱫᱚ ᱡᱟᱦᱟᱸᱭ ᱵᱟᱸᱱ ᱠᱚᱨᱮ ᱥᱮ ᱯᱩᱠᱷᱨᱤ ᱠᱚᱨᱮᱱ ᱠᱩ ᱨᱟ ᱨᱟᱠᱟᱢ ᱦᱤᱡᱩᱜᱼᱟ ᱦᱳᱭᱥᱮ ᱩᱱᱠᱩ ᱜᱮᱞᱮ ᱧᱟᱢ ᱫᱚᱞᱮ ᱧᱟᱢ ᱠᱚᱣᱟ ᱟᱫᱚ ᱠᱚ ᱧᱟᱢ ᱫᱚ ᱡᱟᱦᱟᱸ ᱫᱚ ᱦᱟᱠᱩ ᱨᱟᱯᱟᱜ ᱥᱮ ᱦᱟᱠᱩ ᱮ ᱩᱱᱠᱩ ᱞᱟᱜ ᱠᱟᱛᱮᱜ ᱡᱚᱢ ᱮᱸ ᱵᱷᱟᱞᱮᱢ ᱵᱩᱡᱟ ᱥᱮ ᱩᱛᱩ ᱡᱚᱢ ᱵᱷᱟᱞᱤᱢ ᱵᱩᱡᱟ ᱡᱟᱦᱟᱸᱭ ᱫᱚ ᱩᱱᱠᱩ ᱢᱟᱡᱷᱟᱨᱤ ᱥᱟᱭᱤᱡ ᱨᱮᱱ ᱦᱟᱠᱩ ᱠᱟᱱᱟ ᱩᱱᱠᱩ ᱚᱠᱟ ᱞᱮᱠᱟ ᱡᱚᱢ ᱨᱮ ᱨᱟᱹᱥᱠᱟᱹᱢ ᱵᱩᱡᱷᱟᱹᱣᱟ ᱟᱢᱫᱚ
ᱩᱱᱠᱩ ᱦᱮᱸ ᱩᱱᱠᱩ ᱢᱟ ᱚᱱᱟ ᱟᱢᱪᱩᱨ ᱟᱛᱮ ᱟᱹᱰᱤ ᱢᱚᱸᱡᱽ ᱠᱚ ᱵᱩᱡᱷᱟᱹᱜ ᱫᱚ ᱩᱛᱩ ᱟᱛᱮ ᱩᱛᱩ ᱠᱟᱛᱮ ᱟᱯᱮᱫᱚ ᱪᱮᱫᱠᱟ ᱪᱤᱠᱟ ᱯᱮ ᱡᱩᱢ ᱠᱚᱣᱟ ᱛᱟᱦᱞᱮ ᱩᱱᱠᱩ ᱫᱚ
ᱦᱳᱭ ᱵᱚᱠᱚᱧ ᱤᱧ ᱫᱚ ᱦᱟᱹᱠᱩ ᱫᱚ ᱡᱟᱦᱟᱸᱭᱮᱢ ᱵᱩᱰᱷᱟᱹ ᱠᱟᱹᱴᱩᱵ ᱦᱟᱸᱠᱩ ᱠᱚ ᱛᱟᱦᱮᱱᱟ ᱩᱱᱠᱩ ᱫᱚ ᱤᱧ ᱫᱚ ᱨᱟᱯᱟᱜ ᱠᱟᱛᱮ ᱛᱮᱡ ᱦᱟᱸ ᱨᱚᱦᱚᱲ ᱢᱟᱹᱨᱤᱡ ᱥᱟᱶᱛᱮ ᱥᱩᱱᱩᱢ ᱵᱩᱞᱩᱝ ᱥᱟᱶᱛᱮ ᱨᱤᱫ ᱠᱟᱛᱮ ᱜᱮ ᱱᱟᱯᱟᱭ ᱫᱚᱧ ᱵᱩᱡᱷᱟᱹᱣᱟ ᱟᱨ ᱡᱩᱫᱤ ᱥᱮ ᱥᱮᱬᱟ ᱥᱮᱬᱟ ᱦᱟᱹᱠᱩ ᱛᱟᱦᱮᱱᱟ ᱞᱟᱹᱴᱩ ᱞᱟᱹᱴᱩ ᱦᱟᱹᱠᱩ ᱠᱚ ᱛᱟᱦᱮᱱᱟ ᱩᱱᱠᱩ
ᱵᱤᱞᱟᱹᱛᱤ ᱥᱮ ᱟᱢᱥᱤ ᱢᱟᱱᱮ ᱴᱚᱠ ᱧᱚᱜ ᱨᱟᱥᱮ ᱟᱹᱰᱤ ᱵᱷᱟᱞᱤᱧ ᱵᱩᱡᱷᱟᱹᱣ ᱛᱟᱦᱮᱸᱱᱟ ᱟᱨ ᱞᱚᱞᱚ ᱫᱟᱠᱟ ᱥᱟᱶᱛᱮ ᱡᱚᱢ ᱨᱮᱦᱚᱸ ᱟᱹᱰᱤ ᱪᱮᱦᱨᱟ ᱵᱩᱡᱩᱜᱼᱟ᱾ ᱟᱢᱜᱮ ᱚᱠᱟ ᱞᱮᱠᱟᱢ ᱠᱩᱥᱤᱭᱟᱜ ᱛᱟᱦᱮᱱᱟ
ᱦᱮᱸ ᱤᱧ ᱦᱚᱸ ᱩᱱᱠᱩ ᱦᱮᱸ ᱩᱱᱠᱩ ᱢᱟ ᱱᱚᱝᱠᱟ ᱠᱟᱛᱮ ᱜᱮ ᱛᱟᱯᱚᱨᱮ ᱚᱱᱮᱠᱩ ᱜᱟᱞᱟᱭ ᱦᱟᱠᱳ ᱦᱩᱰᱤᱧ ᱦᱩᱰᱤᱧ ᱠᱚ ᱧᱟᱢᱚᱜ ᱫᱚ ᱩᱱᱠᱩ ᱚᱱᱟ ᱥᱟᱥᱟᱝ ᱥᱟᱠᱟᱢ ᱨᱮ ᱞᱟᱫ ᱠᱟᱛᱮ ᱩᱱᱠᱩ ᱢᱟ ᱟᱨᱦᱚᱸ ᱟᱹᱰᱤ ᱪᱚᱨᱚᱠ ᱠᱚ ᱵᱩᱡᱷᱟᱹᱜᱼᱟ᱾ ᱡᱚᱢ ᱵᱟᱲᱟ ᱠᱟᱜ ᱠᱚᱣᱟᱢ ᱞᱟᱫ ᱠᱟᱛᱮ ᱥᱮ ᱵᱟᱝ ᱩᱱᱠᱩ
ᱦᱳᱭ ᱦᱳᱭ ᱵᱟᱹᱵᱩ ᱱᱚᱦᱚᱭ ᱜᱮ ᱞᱟᱜ ᱠᱟᱛᱮ ᱥᱟᱨᱡᱚᱢ ᱥᱟᱠᱟᱢ ᱨᱮ ᱞᱟᱜ ᱠᱟᱛᱮᱫ ᱦᱳᱭᱥᱮ ᱟ ᱚᱱᱟᱛᱮ ᱟᱫᱚ ᱦᱮᱸ ᱵᱮᱥ ᱴᱷᱤᱠ ᱦᱩᱸ ᱵᱮᱥ ᱴᱷᱤᱠ ᱠᱚ ᱵᱩᱡᱩᱜᱼᱟ ᱥᱟᱨᱡᱚᱢ ᱥᱟᱠᱟᱢ ᱨᱮᱭᱟᱜ ᱡᱟᱦᱟᱸ ᱫᱚ ᱥᱚᱸᱫᱷᱟᱲ ᱥᱚ ᱚᱱᱟ ᱦᱟᱹᱠᱩᱣᱟᱜ ᱡᱤᱞ ᱵᱷᱤᱛᱤᱨ ᱨᱮ ᱢᱚᱡᱽ ᱜᱮ ᱵᱚᱞᱚᱱᱟ ᱟᱨ ᱩᱱᱠᱩ ᱥᱤᱯᱤ ᱠᱟᱛᱮᱫ ᱠᱟᱹᱴᱤᱡ ᱟᱫᱚ ᱦᱟᱹᱠᱩ ᱞᱟᱜ ᱥᱮ ᱥᱤᱯᱤ ᱫᱚ ᱤᱧ ᱫᱚ ᱦᱮᱸ ᱵᱮᱨᱮᱞ ᱢᱟᱹᱨᱤᱡ ᱥᱟᱶᱛᱮ ᱤᱧ ᱫᱚ ᱩᱱᱟᱹᱜ ᱵᱷᱟᱞᱮ ᱵᱟᱹᱧ ᱵᱩᱡᱷᱟᱹᱣ ᱛᱟᱦᱮᱱᱟ ᱡᱟᱦᱟᱸ ᱫᱚ ᱚᱱᱟᱨᱮ ᱨᱟᱯᱟᱜ ᱠᱟᱛᱮᱫ ᱢᱟᱹᱨᱤᱪ ᱤᱧ ᱢᱮᱥᱟᱣᱟᱜᱼᱟ ᱦᱳᱭᱥᱮ ᱚᱱᱟ ᱨᱟᱯᱟᱜ ᱟᱨ ᱨᱚᱦᱚᱲ ᱢᱟᱹᱨᱤᱪ ᱜᱮ ᱤᱧ ᱫᱚ ᱵᱮᱥᱤᱧ ᱢᱚᱱᱮᱭ ᱛᱟᱦᱮᱱᱟ᱾ ᱟᱢ ᱫᱚ ᱨᱟᱯᱟᱜ ᱨᱚᱦᱚᱲ ᱢᱟᱹᱨᱤᱪ ᱥᱮ
ᱦᱮᱸ ᱚᱱᱟ ᱤᱡᱟᱹ ᱦᱟᱹᱠ ᱦᱟᱠᱳ ᱥᱤᱵᱤ ᱢᱟ ᱨᱚᱦᱚᱲ ᱢᱟᱹᱨᱤᱡ ᱟᱛᱮᱜ ᱜᱮ ᱴᱮᱥᱚᱜ ᱫᱚ ᱟᱹᱰᱤ ᱡᱩᱛ ᱪᱚᱨᱚᱠ ᱜᱮ ᱵᱩᱡᱷᱟᱹᱜᱼᱟ᱾ ᱚᱱᱟ ᱦᱟᱹᱠᱩ ᱥᱤᱯᱤ ᱟᱨ ᱥᱟᱶᱛᱮ ᱫᱟᱜ ᱢᱟᱹᱲᱤ ᱫᱟᱠᱟ ᱟᱹᱰᱤ ᱡᱳᱨ ᱡᱚᱢᱚᱜᱼᱟ ᱚᱱᱟ ᱛᱤᱠᱤᱱ ᱛᱤᱠᱤᱱ ᱟᱢᱫᱚ ᱪᱮᱫᱠᱟ ᱨᱚᱦᱚᱲ ᱫᱟᱠᱟ ᱛᱮᱜᱮ ᱚᱱᱠᱟ ᱦᱟᱹᱠᱩ ᱥᱤᱯᱤ ᱡᱚᱢ ᱠᱚᱫᱚᱢ ᱠᱩᱥᱟᱜᱼᱟ ᱥᱮ ᱚᱱᱠᱟ ᱫᱟᱜ ᱢᱟᱹᱲᱤ ᱫᱟᱠᱟ ᱠᱟᱛᱮᱢ ᱠᱩᱥᱤᱭᱟᱜ ᱜᱮᱭᱟ
ᱵᱟᱝ ᱵᱟᱝ ᱚᱱᱟ ᱫᱟᱜ ᱢᱟᱹᱲᱤ ᱫᱟᱠᱟ ᱥᱟᱣ ᱫᱚ ᱡᱩᱫᱤ ᱤᱧ ᱫᱚ ᱵᱟᱹᱫᱽ ᱨᱮ ᱢᱤᱱᱟᱹᱧᱟ ᱦᱮᱸ ᱥᱮ ᱟᱨ ᱡᱩᱫᱤ ᱥᱤᱛᱩᱝ ᱠᱟᱜᱼᱟ ᱥᱟᱹᱨᱫᱤ ᱥᱤᱛᱩᱝ ᱠᱟᱹᱢᱤ ᱞᱟᱸᱜᱟ ᱫᱚ ᱚᱱᱟ ᱫᱚ ᱛᱚᱠᱷᱚᱱ ᱦᱟᱹᱠᱩ ᱥᱤᱯᱤ ᱟᱨ ᱫᱟᱜ ᱢᱟᱹᱲᱤ ᱵᱷᱟᱹᱞᱤᱧ ᱵᱩᱡ ᱛᱟᱸᱦᱮᱱᱟ ᱡᱩᱫᱤ ᱚᱲᱟᱜ ᱨᱮ ᱢᱤᱱᱟᱹᱧᱟ ᱟᱨ ᱡᱟᱹᱯᱩᱫ ᱠᱟᱫᱟ ᱦᱮᱸ ᱥᱮ ᱛᱚᱠᱷᱚᱱ ᱫᱚ ᱤᱧ ᱫᱚ ᱵᱚᱠᱚᱧ ᱦᱟᱹᱠᱩ ᱥᱤᱯᱤ ᱫᱚ ᱞᱚᱞᱚ ᱞᱚᱞᱚ ᱫᱟᱠᱟ ᱥᱟᱶᱛᱮ ᱟᱨ ᱦᱟᱹᱠᱩ ᱥᱤᱯᱤ ᱨᱮ ᱠᱟᱹᱴᱤᱡ ᱡᱟᱹᱥᱛᱤ ᱧᱚᱜ ᱵᱩᱞᱩᱝ ᱟᱨ ᱥᱩᱱᱩᱢ ᱮᱢ ᱠᱟᱛᱮᱜ ᱟᱢ ᱡᱷᱟᱞ ᱡᱟᱹᱥᱛᱤ ᱮᱢ ᱠᱟᱛᱮᱜ ᱡᱷᱟᱞ ᱫᱟᱠᱟ ᱥᱟᱶᱛᱮ ᱥᱤᱯᱤ ᱠᱟᱛᱮᱜ ᱦᱮᱸ ᱥᱮ ᱢᱟᱠᱷᱟᱣ ᱠᱟᱛᱮᱜ ᱵᱮᱥ ᱞᱮᱠᱟ ᱡᱚᱢ ᱨᱮ ᱪᱮᱦᱮᱨᱟᱧ ᱵᱩᱡ ᱛᱟᱦᱮᱸᱱᱟ ᱟᱢ ᱫᱚ ᱵᱚᱠᱚᱧ ᱛᱚᱵᱮ ᱡᱟᱦᱟᱸ ᱫᱚ ᱠᱟᱴᱠᱚᱢ ᱨᱟᱯᱟᱜ ᱠᱟᱛᱮ ᱨᱤᱜ ᱠᱟᱛᱮᱫ ᱫᱚ ᱡᱚᱢ ᱵᱩᱡᱷᱟᱹᱣ ᱢᱮᱭᱟ ᱥᱮ ᱵᱟᱝ
ᱦᱮᱸ ᱦᱮᱸ ᱚᱱᱟ ᱠᱟᱴᱠᱚᱢ ᱨᱟᱯᱟᱜ ᱛᱟ ᱯᱚᱨᱮ ᱵᱟᱨᱮᱭᱟ ᱜᱟᱱ ᱨᱚᱥᱩᱱ ᱠᱚ ᱢᱮᱥᱟ ᱠᱟᱛᱮ ᱚᱱᱟ, ᱟᱹᱰᱤ ᱡᱩᱛ ᱵᱩᱡᱷᱟᱹᱜ ᱫᱚ ᱚᱱᱟ ᱟᱞᱮ ᱥᱮᱫ ᱫᱚ ᱚᱱᱟ ᱵᱟᱹᱫ ᱠᱟᱴᱠᱚᱢ ᱠᱚ, ᱛᱟᱯᱚᱨᱮ ᱫᱷᱤᱨᱤ ᱠᱟᱴᱠᱚᱢ ᱠᱚ ᱧᱟᱢᱚᱜ ᱜᱮᱭᱟ ᱩᱱᱠᱩ ᱟᱛᱮ ᱟᱹᱰᱤ ᱡᱩᱛ ᱪᱚᱨᱚᱠ ᱜᱮ ᱵᱩᱡᱷᱟᱹᱜᱼᱟ ᱟᱨ ᱫᱷᱤᱨᱤ ᱠᱟᱴᱠᱚᱢ ᱯᱮ ᱧᱮᱞ ᱵᱟᱲᱟ ᱠᱟᱜ ᱠᱚᱣᱟ ᱥᱮ ᱩᱱᱠᱩ ᱢᱟᱨᱟᱝ ᱜᱮᱭᱟ ᱠᱚ ᱡᱟᱦᱟᱸᱭ ᱫᱚ
ᱦᱩᱭ ᱵᱚᱠᱚᱧ ᱡᱟᱦᱟᱸ ᱫᱚ ᱵᱮᱥᱤᱨ ᱵᱷᱟᱜᱽ ᱜᱟᱰᱟ ᱠᱚᱨᱮ ᱜᱮᱠᱚ ᱧᱟᱢ ᱧᱟᱢᱚᱜᱼᱟ ᱦᱮᱸ ᱥᱮ ᱟᱨ ᱯᱩᱠᱷᱨᱤ ᱠᱚᱦᱚᱸ ᱧᱟᱢᱚᱜ ᱜᱮᱭᱟ ᱡᱮ ᱚᱱᱠᱟ ᱠᱷᱮᱛ ᱟᱲᱮ ᱠᱚᱨᱮ ᱫᱚ ᱵᱟᱠᱚ ᱧᱟᱢᱚᱜ ᱜᱮᱭᱟ ᱵᱟᱹᱫᱽ ᱠᱚᱨᱮ ᱫᱚ ᱩᱱᱠᱩ ᱫᱚ ᱜᱟᱰᱟ ᱠᱚᱨᱮ ᱫᱚ ᱛᱮ ᱧᱟᱢᱚᱜ ᱜᱮᱭᱟ ᱫᱷᱤᱨᱤ ᱪᱤᱨᱪᱤᱡ ᱠᱚᱨᱮ ᱦᱚᱸᱠᱩ ᱛᱟᱸᱦᱮᱱ ᱫᱚᱠᱚ ᱛᱟᱸᱦᱮᱱ ᱜᱮᱭᱟ ᱩᱱᱠᱩ ᱫᱚ ᱵᱮᱥᱤᱨ ᱵᱷᱟᱜ ᱠᱟᱰᱟ ᱨᱮᱜᱮ ᱠᱚ ᱧᱟᱢᱚᱜᱼᱟ ᱩᱱᱠᱩ ᱫᱚ ᱵᱟᱹᱵᱩ ᱩᱱᱠᱩ ᱫᱚ ᱢᱟᱱᱮ ᱪᱮᱫ ᱤᱧ ᱞᱟᱹᱭᱟ ᱡᱟᱹᱥᱛᱤ ᱜᱤ ᱥᱚᱠᱛᱚ ᱥᱚᱠᱛᱚ ᱡᱟᱝ ᱛᱟᱸᱦᱮᱱ ᱛᱟᱠᱚᱣᱟ ᱦᱩᱭ ᱥᱮ ᱩᱱᱠᱩ ᱫᱚ ᱨᱟᱯᱟᱜ ᱠᱟᱛᱮ ᱟᱨ ᱫᱚᱢᱮ ᱜᱩᱲᱜᱩ ᱫᱷᱤᱨᱤ ᱨᱮ ᱵᱤᱥ ᱞᱮᱠᱟ ᱠᱚᱴᱮᱡ ᱠᱟᱛᱮᱡ ᱦᱮᱸ ᱨᱤᱫ ᱠᱟᱛᱮᱜ ᱡᱚᱢ ᱠᱚ ᱦᱩᱭᱩᱜᱼᱟ ᱟᱫᱚ ᱚᱱᱟ ᱡᱚᱢ ᱦᱚᱸ ᱮᱠᱷᱮᱱ ᱢᱟᱹᱨᱤᱪ ᱞᱟᱜᱟᱣ ᱠᱟᱛᱮ ᱫᱚ ᱩᱱᱠᱩ ᱫᱚ ᱵᱟᱠᱚ ᱥᱤᱵᱤᱞᱟ ᱟᱵᱮᱱ ᱚᱱᱟ ᱡᱟᱦᱟᱸ ᱫᱚ ᱨᱚᱥᱩᱱ ᱟᱨ ᱵᱮᱨᱮᱞ ᱢᱟᱹᱨᱤᱪ ᱦᱳᱭ ᱥᱮ ᱟᱨ ᱵᱩᱞᱩᱝ ᱠᱚᱴᱟ ᱠᱟᱛᱮ ᱛᱮ ᱦᱟᱸ ᱥᱩᱱᱩᱢ ᱠᱚᱴᱟ ᱠᱟᱛᱮᱫ ᱨᱤᱫ ᱠᱚᱣᱟᱢ ᱡᱩᱫᱤ ᱟᱨ ᱚᱱᱟ ᱨᱤᱫ ᱠᱟᱛᱮ ᱵᱮᱥ ᱞᱮᱠᱟᱢ ᱞᱮᱢᱮᱧ ᱩᱱᱠᱩ ᱫᱚ ᱟᱹᱰᱤ ᱪᱮᱦᱮᱨᱟ ᱠᱚ ᱵᱩᱡᱷᱟᱹᱜᱼᱟ ᱟᱨ ᱫᱟᱠᱟ ᱥᱟᱣ ᱡᱚᱢ ᱥᱮ ᱚᱱᱛᱮ ᱫᱟᱜ ᱢᱟᱹᱲᱤ ᱥᱟᱣ ᱡᱚᱢ ᱠᱚ ᱟᱹᱰᱤ ᱪᱮᱦᱮᱨᱟ ᱵᱩᱡᱟᱹᱜᱼᱟ ᱟᱢ ᱫᱚ ᱚᱠᱟ ᱞᱮᱠᱟᱢ ᱠᱩᱥᱤᱭᱟᱜ ᱛᱟᱸᱦᱮᱱᱟ
ᱵᱟ ᱤᱧ ᱫᱚ ᱚᱱᱟ ᱩᱱᱠᱩ ᱩᱱᱠᱩ ᱩᱱᱠᱩ ᱦᱟᱹᱠᱩ ᱫᱚ ᱚᱱᱠᱟ ᱨᱚᱦᱚᱲ ᱢᱟᱹᱨᱤᱡ ᱟᱛᱮ ᱚᱱᱟ ᱥᱤᱯᱤ ᱠᱟᱛᱮᱫ ᱚᱱᱟ ᱫᱟᱜ ᱢᱟᱹᱲᱤ ᱫᱟᱠᱟ ᱛᱤᱠᱤᱱ ᱛᱤᱠᱤᱱ ᱟᱹᱰᱤ ᱪᱚᱨᱚᱠᱤᱧ ᱵᱩᱡᱷᱟᱹᱣᱟ ᱟᱨᱠᱤ ᱚᱱᱟ ᱫᱚ ᱟᱨᱠᱤ ᱡᱷᱟᱹᱞ ᱧᱚᱜ ᱥᱤᱯᱤ ᱠᱟᱛᱮᱫ ᱟᱹᱰᱤ ᱡᱩᱛ ᱵᱩᱡᱷᱟᱹᱜᱼᱟ ᱛᱟᱦᱚᱞᱮ ᱟᱯᱮ ᱥᱮᱫ ᱫᱚ ᱫᱟ ᱟᱢ ᱫᱚ ᱛᱟᱦᱚᱞᱮ ᱚᱱᱠᱟᱢ ᱡᱚᱢ ᱵᱟᱲᱟ ᱠᱟᱫᱟ ᱟᱨ ᱤᱡᱮ ᱠᱚᱫᱚᱢ ᱡᱚᱢ ᱵᱟᱲᱟ ᱠᱟᱜ ᱠᱚᱣᱟ ᱥᱮᱵᱟᱝ ᱩᱱᱠᱩ ᱢᱟᱹᱝᱨᱤ ᱦᱟᱹᱠᱩ ᱩᱱᱠᱩ ᱠᱚᱦᱚᱸ ᱡᱟᱦᱟᱸᱭ ᱵᱳᱣᱟᱲ ᱦᱟᱹᱠᱩ ᱩᱱᱠᱩ ᱢᱟᱨᱟᱝ ᱢᱟᱨᱟᱝ ᱩᱱᱠᱩ ᱫᱚ ᱪᱮᱠᱟᱢ ᱵᱩᱡᱷᱟᱹᱣ ᱠᱚᱣᱟ ᱥᱮ ᱵᱟᱢ ᱡᱚᱢ ᱵᱟᱲᱟ ᱠᱟᱜ ᱠᱚᱣᱟ
ᱦᱳᱭ ᱦᱳᱭ᱾ ᱢᱟᱝᱨᱤ ᱦᱟᱹᱠᱩ ᱫᱚ ᱤᱧ ᱫᱚ ᱵᱚᱣᱟᱲ ᱦᱟᱹᱠᱩ ᱫᱚ ᱩᱱᱠᱩ ᱫᱚ ᱡᱟᱹᱥᱛᱤ ᱠᱟᱭ ᱛᱮ ᱩᱱᱠᱩ ᱫᱚ ᱨᱟᱥᱮ ᱩᱛᱩ ᱜᱤᱧ ᱠᱩᱥᱤᱭᱟᱜᱼᱟ ᱡᱩᱫᱤ ᱚᱱᱟ ᱥᱟᱶᱛᱮ ᱠᱟᱹᱴᱤᱡ ᱴᱚᱠ ᱛᱟᱸᱦᱮᱱᱟ ᱦᱮᱸ ᱥᱮ ᱟᱨ ᱴᱚᱠ ᱧᱚᱜ ᱠᱚ ᱩᱛᱩ ᱠᱟᱠᱚ ᱠᱷᱟᱡ ᱢᱟᱝᱨᱤ ᱦᱟᱹᱠᱩ ᱵᱚᱣᱟᱲ ᱦᱟᱹᱠᱩ ᱫᱚ ᱠᱟᱹᱴᱤᱡ ᱴᱚᱠ ᱧᱚᱜ ᱩᱛᱩ ᱛᱟᱸᱦᱮᱱ ᱠᱷᱟᱡ ᱫᱚ ᱟᱹᱰᱤ ᱟᱢᱫᱟ ᱜᱤᱧ ᱠᱩᱥᱤᱭᱟᱜᱼᱟ ᱟᱨ ᱚᱱᱟ ᱞᱚᱞᱚ ᱚᱱᱟ ᱦᱚᱸ ᱫᱚᱢᱮ ᱞᱚᱞᱚ ᱫᱟᱠᱟ ᱫᱚ ᱵᱟᱝ ᱩᱨᱜᱩᱢ ᱩᱨᱜᱩᱢ ᱫᱟᱠᱟ ᱥᱟᱶᱛᱮ ᱡᱚᱢ ᱨᱮ ᱠᱟᱹᱴᱤᱡ ᱠᱟᱹᱴᱤᱡ ᱵᱷᱟᱹᱞᱤ ᱵᱩᱡᱟᱹᱜ ᱛᱟᱸᱦᱮᱱᱟ ᱟᱨ ᱡᱩᱫᱤ ᱦᱚᱸᱜ ᱚᱝᱠᱟ ᱡᱟᱹᱯᱩᱫ ᱨᱮ ᱛᱟᱸᱦᱮᱱᱟ ᱥᱮ ᱦᱮᱸ ᱛᱚ ᱦᱚᱸᱜ ᱱᱚᱣᱟ ᱡᱟᱹᱯᱩ ᱩᱱ ᱨᱮᱫᱚ ᱵᱚᱠᱚᱧ ᱟᱹᱰᱤ ᱪᱮᱦᱮᱨᱟ ᱡᱩᱫᱤ ᱚᱱᱠᱟᱧ ᱧᱟᱢ ᱠᱷᱟᱡ ᱟᱹᱰᱤ ᱪᱮᱦᱮᱨᱟᱧ ᱵᱩᱡᱷᱟᱹᱣ ᱛᱟᱸᱦᱮᱱᱟ, ᱟᱢ ᱫᱚ ᱱᱚᱝᱠᱟ ᱯᱩᱨᱮ ᱮᱸ ᱦᱟᱹᱠᱩ ᱥᱚᱲᱮ ᱥᱮ ᱡᱤᱞ ᱥᱚᱲᱮ ᱥᱮ ᱩᱫ ᱠᱚᱨᱮᱱᱟᱜ ᱥᱚᱲᱮ ᱫᱚ ᱡᱚᱢ ᱵᱩᱡᱷᱟᱹᱣ ᱢᱮᱭᱟ
ᱦᱮᱸ ᱚᱱᱟ ᱦᱤᱛᱳᱜ ᱢᱟ ᱤᱭᱟᱜᱮ ᱧᱟᱢᱚᱜ ᱜᱮᱭᱟ ᱛᱚ, ᱟᱫᱚ ᱟᱞᱮ ᱥᱮᱫ ᱢᱟ ᱚᱱᱠᱟ ᱩᱫ ᱠᱚᱫᱚ ᱵᱟᱝ ᱧᱟᱢᱚᱜ ᱜᱮᱭᱟ ᱟᱫᱚ ᱩᱫ ᱠᱚᱫᱚ ᱦᱟᱛᱟᱣ ᱟᱹᱜᱩ ᱠᱟᱛᱮᱫ ᱩᱱᱠᱩ ᱤᱡᱮ ᱟᱛᱮ ᱡᱤᱞ ᱥᱚᱲᱮ ᱜᱮ ᱟᱹᱰᱤ ᱢᱚᱸᱡᱽ ᱵᱩᱡᱷᱟᱹᱜᱼᱟ ᱡᱟᱹᱯᱩᱫ ᱡᱟᱹᱯᱩᱫ ᱢᱟ ᱥᱚᱲᱮ ᱡᱚᱢ ᱟᱹᱰᱤ ᱪᱚᱨᱚᱠ ᱵᱩᱡᱷᱟᱹᱜ ᱫᱚ ᱥᱮ ᱟᱞᱮ ᱥᱮᱫ ᱢᱟ ᱥᱚᱲᱮ ᱜᱮ ᱯᱨᱟᱭ ᱦᱚᱲ ᱜᱮᱠᱚ ᱥᱚᱲᱮ ᱜᱮᱭᱟ ᱟᱫᱚ ᱟᱯᱮ ᱥᱮᱫ ᱫᱚ ᱥᱚᱲᱮ ᱵᱟᱲᱟᱭ ᱜᱮᱭᱟ ᱠᱚ ᱥᱮ ᱵᱟᱝ ᱡᱟᱯ ᱯᱩᱨᱟᱹ ᱥᱮ ᱮᱢᱱᱤ ᱫᱤᱱ ᱠᱚᱨᱮ ᱵᱟᱲᱟᱭ ᱜᱮᱭᱟ
ᱚᱱᱟ ᱫᱚ ᱚᱲᱟᱜ ᱨᱮ ᱚᱠᱟ ᱞᱮᱠᱟᱱᱟᱜ ᱥᱟᱢᱟᱱ ᱠᱚ ᱛᱟᱦᱮᱱᱟ ᱥᱮ ᱥᱳᱲᱮ ᱵᱟᱠᱷᱨᱟ ᱟᱨ ᱡᱩᱫᱤ ᱯᱮ ᱧᱮᱞᱟ ᱡᱮ ᱡᱟᱹᱥᱛᱤ ᱧᱚᱜ ᱚᱨ ᱛᱩᱫ ᱢᱤᱥᱪᱨᱤ ᱵᱟᱠᱚ ᱧᱟᱢ ᱠᱟᱫᱟ ᱥᱮ ᱚᱱᱠᱟᱱᱟᱜ ᱵᱚᱛᱟᱢ ᱵᱟᱠᱚ ᱧᱟᱢ ᱠᱟᱫᱟ ᱟᱫᱚ ᱠᱚ ᱧᱮᱞᱟ ᱡᱮ ᱱᱚᱜᱼᱚᱭ
ᱚ ᱟᱨ ᱤᱭᱟᱹ ᱠᱚᱫᱚ ᱛᱟᱦᱚᱞᱮ ᱚᱱᱠᱟ ᱟᱨᱠᱤ ᱟᱨ ᱤᱭᱟᱹ ᱠᱚᱫᱚ ᱚᱱᱮ ᱪᱮᱫᱠᱟ ᱪᱮᱫᱠᱟ ᱢᱮᱥᱟ ᱠᱟᱛᱮᱫ ᱫᱚ ᱪᱮᱫ ᱡᱤᱞ ᱠᱚ ᱢᱮᱥᱟ ᱠᱟᱛᱮ ᱥᱮ ᱪᱮ ᱥᱚᱲᱮ ᱜᱮᱭᱟ ᱟᱞᱮ ᱥᱮᱫ ᱢᱟ ᱡᱤᱞ ᱛᱟᱯᱚᱨᱮ ᱦᱚᱛᱚᱫ ᱟᱹᱞᱩ ᱠᱚ
ᱱᱚᱜᱼᱚᱭ ᱵᱟᱹᱵᱩ ᱱᱚᱣᱟ ᱫᱚ ᱚᱱᱮ ᱡᱟᱦᱟᱸ ᱩᱫ ᱨᱮᱭᱟᱜ ᱠᱟᱛᱷᱟᱧ ᱞᱟᱹᱭᱫᱟ ᱩᱫ ᱫᱚ ᱩᱫ ᱟᱨ ᱫᱟᱹᱞ ᱠᱚ ᱢᱮᱥᱟ ᱠᱟᱛᱮᱫ ᱥᱳᱲᱮ ᱦᱩᱭᱩᱜ ᱛᱟᱦᱮᱱᱟ ᱟᱨ ᱡᱤᱞ ᱫᱚ ᱮ ᱦᱮ ᱡᱤᱞ ᱟᱨ ᱱᱚᱜᱚᱭ ᱢᱚᱴᱚᱨ ᱠᱚᱫᱚ ᱢᱟ ᱛᱟᱦᱮᱱ ᱜᱮ ᱥᱚᱲᱮ ᱨᱮᱫᱚ ᱢᱚᱴᱚᱨ ᱠᱚᱫᱚ ᱪᱟᱞᱟᱜ ᱜᱮᱭᱟ ᱦᱮᱸᱥᱮ ᱡᱤᱞ ᱥᱳᱚᱲᱮ ᱦᱚᱸ ᱥᱚᱲᱮᱭ ᱛᱟᱦᱮᱱ ᱜᱮᱭᱟ ᱟᱨ ᱮᱠᱷᱮᱱ ᱥᱚᱵᱽᱡᱤ ᱦᱚᱸᱠᱚ ᱥᱚᱲᱮ ᱠᱚ ᱥᱚᱲᱮ ᱜᱮᱭᱟ ᱟᱫᱚ ᱟᱢᱫᱚ ᱡᱤᱞ ᱥᱳᱲᱮ ᱡᱟᱹᱥᱛᱤᱢ ᱠᱩᱥᱤᱭᱟᱜᱼᱟ ᱥᱮ ᱱᱚᱝᱠᱟ
ᱦᱮᱸ ᱚᱱᱟ ᱤᱧ ᱢᱟ ᱤᱧᱢᱟ ᱚᱱᱟ ᱩᱫ ᱚᱱᱮ ᱚᱛᱚᱫ ᱥᱮ ᱪᱮᱫ ᱠᱚ ᱢᱮᱛᱟᱜ ᱟ ᱫᱚ ᱚᱱᱟᱜᱮ ᱟᱹᱰᱤ ᱡᱩᱛ ᱵᱩᱡᱷᱟᱹᱜᱼᱟ ᱡᱤᱞ ᱥᱚᱲᱮ ᱠᱷᱚᱱᱟᱜ ᱚᱱᱟᱜᱮ ᱥᱤᱵᱤᱞᱟ ᱚᱱᱟ ᱩᱫ ᱥᱚᱲᱮ ᱜᱮᱭᱟ ᱟᱫᱚ ᱡᱤᱞ ᱥᱚᱲᱮ ᱢᱟ ᱥᱮᱨᱚᱠᱚᱢ ᱵᱟᱝ ᱵᱩᱡᱷᱟᱹᱜᱼᱟ ᱡᱤᱞ ᱥᱚᱲᱮ ᱢᱟ ᱡᱚᱢ ᱵᱟᱲᱟ ᱦᱩᱭ ᱟᱠᱟᱱ ᱜᱮᱭᱟ ᱩᱱᱟᱹ ᱫᱚ ᱴᱮᱥ ᱵᱟᱝ ᱵᱩᱡᱟᱹᱜᱼᱟ ᱩᱫ ᱥᱳᱲᱮ ᱞᱮᱠᱟ ᱫᱚ ᱩᱱᱟᱹ ᱴᱮᱥ ᱵᱟᱝ ᱵᱩᱡᱷᱟ. ᱜᱼᱟ ᱟᱫᱚ ᱟᱢᱫᱚ ᱚᱠᱟᱴᱟᱜ ᱮᱢ ᱠᱩᱥᱤᱭᱟᱜ ᱟ ᱡᱤᱞ ᱥᱳᱲᱮ ᱥᱮ ᱥᱳᱲᱤᱢ ᱠᱩᱥᱤᱭᱟ
ᱤᱧ ᱫᱚ ᱥᱳᱲᱮ ᱡᱤᱱᱤᱥ ᱫᱚ ᱤ ᱤ ᱯᱮᱭᱟ ᱥᱚᱲᱮ ᱜᱤᱧ ᱠᱩᱥᱤᱭᱟᱜᱼᱟ ᱱᱚᱱᱛᱮ ᱡᱤᱞ ᱥᱚᱲᱮᱢ ᱞᱟᱹᱭ ᱥᱮ ᱱᱚᱱᱛᱮ ᱚᱨᱛᱚᱫ ᱩᱫ ᱥᱳᱲᱮᱢ ᱞᱟᱹᱭ ᱦᱮᱸᱥᱮ ᱟᱨ ᱱᱚᱛᱮ ᱥᱚᱵᱽᱡᱤ ᱨᱮᱭᱟᱜ ᱥᱳᱲᱮ ᱦᱚᱸᱧ ᱠᱩᱥᱤᱭᱟᱜ ᱜᱤᱭᱟᱹᱧ ᱟᱫᱚ ᱚᱱᱟ ᱫᱚ ᱮᱸᱻ ᱢᱩᱴ ᱪᱮᱛᱟᱱ ᱨᱮ ᱱᱤᱨᱵᱷᱚᱨ ᱡᱩᱫᱤ ᱧᱮᱞᱟ ᱡᱩᱫᱤ ᱫᱚᱢᱮ ᱜᱚᱨᱚᱢ ᱫᱤᱱ ᱠᱟᱱᱟ ᱦᱚᱴᱟᱛ ᱠᱚᱨᱮ ᱴᱷᱟᱱᱰᱟ ᱜᱚᱫ ᱠᱮᱫᱟᱭ ᱛᱚᱠᱷᱚᱱ ᱫᱚ ᱥᱚᱵᱽᱡᱤ ᱨᱮᱭᱟᱜ ᱥᱳᱲᱮ ᱜᱮᱭᱟ ᱟᱨ ᱡᱩᱫᱤ ᱱᱚᱝᱠᱟ ᱡᱟᱹᱯᱩᱫ ᱨᱮᱫᱚ ᱩᱫ ᱡᱩᱫᱤᱧ ᱧᱟᱢ ᱠᱮᱫᱟ ᱩᱫ ᱥᱳᱲᱮ ᱦᱚᱸ ᱱᱟᱯᱟᱭᱚᱜᱼᱟ ᱥᱟᱶᱛᱮ ᱡᱤᱞ ᱥᱳᱲᱮ ᱦᱚᱸ ᱱᱟᱯᱟᱭ ᱫᱚ ᱱᱟᱯᱟᱭᱚᱜᱼᱟ ᱛᱚᱵᱮ ᱵᱟᱹᱵᱩ ᱟᱢ ᱫᱚ ᱱᱚᱜ ᱚᱭ ᱮ ᱦᱟᱹᱠᱩ ᱥᱳᱲᱮ ᱫᱚᱢ ᱡᱚᱢ ᱠᱟᱜᱼᱟ ᱥᱮ ᱵᱟᱝ ᱦᱟᱹᱠᱩ ᱡᱟᱦᱟᱭ ᱞᱟᱹᱴᱩ ᱦᱟᱹᱠᱩ ᱠᱚ ᱥᱚᱲᱮ ᱛᱟᱦᱮᱱᱟ ᱞᱟᱹᱴᱩ ᱦᱟᱹᱠᱩ ᱨᱮᱭᱟᱜ ᱥᱚᱲᱮ ᱚᱱᱟ ᱫᱚᱢ ᱡᱚᱢ ᱠᱟᱜᱼᱟ ᱥᱮ ᱵᱟᱝ
ᱦᱮᱸ ᱚᱱᱟ ᱠᱚᱫᱚ ᱟᱞᱮ ᱛᱚ ᱵᱟᱝ ᱡᱚᱢ ᱵᱟᱲᱟ ᱦᱩᱭ ᱠᱟᱱᱟ ᱥᱩᱫᱷᱩ ᱚᱱᱟ ᱩᱫ ᱥᱚᱲᱮ ᱠᱚᱜᱮ ᱟᱨ ᱡᱤᱞ ᱥᱚᱲᱮ ᱠᱚ ᱡᱚᱢ ᱵᱟᱲᱟ ᱦᱩᱭ ᱠᱟᱱᱟ ᱟᱫᱚ ᱚᱱᱠᱟ ᱢᱟ ᱟᱞᱮ ᱢᱟ ᱥᱮᱫ ᱢᱟ ᱥᱮᱨᱚᱠᱚᱢ ᱵᱟᱠᱚ ᱡᱤᱞ ᱥᱚᱲᱮ ᱟᱨ ᱩᱫ ᱥᱚᱲᱮ ᱜᱮᱠᱚ ᱡᱟᱥ ᱵᱩᱡᱷᱟᱹ ᱟᱯᱮ ᱥᱮᱫ ᱫᱚ ᱛᱟᱦᱚᱞᱮ ᱟᱹᱰᱤ ᱱᱟᱯᱟᱭ ᱜᱮᱭᱟ ᱛᱟᱦᱚᱞᱮ ᱥᱚᱲᱮ ᱢᱩᱲᱟᱹ ᱠᱚᱫᱚ
ᱦᱳᱭ ᱟᱞ ᱥᱮᱫ ᱫᱚ ᱥᱚᱲᱮ ᱵᱚᱞᱛᱮ ᱮᱠᱷᱚᱱ ᱡᱤᱱᱥ ᱢᱚᱛᱚᱪ ᱫᱚ ᱵᱟᱝ ᱟᱲᱟᱜ ᱠᱚᱦᱚᱸ ᱥᱳᱲᱮ ᱫᱚᱠᱚ ᱥᱳᱲᱮ ᱜᱮᱭᱟ ᱠᱤᱪᱷᱩ ᱠᱤᱪᱷᱩ ᱵᱟᱹᱫᱽ ᱨᱮ ᱟᱲᱟᱜ ᱧᱟᱢᱚᱜ ᱜᱮᱭᱟ ᱚᱱᱟ ᱟᱲᱟᱜ ᱠᱚᱦᱚᱸ ᱠᱚ ᱥᱚᱲᱮᱭ ᱜᱮᱭᱟ ᱡᱟᱦᱟᱸ ᱫᱚ ᱮᱠᱷᱮᱱ ᱟᱲᱟᱜ ᱡᱮᱢᱚᱱ ᱠᱷᱟᱱᱛᱟ ᱟᱲᱟᱜ ᱦᱮᱸ ᱰᱟᱝᱨᱟ ᱠᱟᱴᱟ ᱟᱲᱟᱜ ᱟᱯᱮᱥᱮᱫ ᱦᱩᱭᱩᱜ ᱛᱟᱦᱮᱸᱱᱟ ᱥᱮ ᱵᱟᱝ ᱚᱱᱟ ᱠᱚ ᱟᱲᱟᱜ ᱠᱚ ᱥᱳᱲᱮ ᱛᱟᱦᱮᱱ ᱜᱮᱭᱟ ᱟᱨ ᱚᱱᱟ ᱦᱚᱸ ᱵᱮᱥᱤ ᱠᱤᱪᱷᱩ ᱫᱚ ᱵᱟᱠᱚ ᱞᱟᱜᱟᱣᱼᱟ ᱮ ᱨᱚᱦᱚᱲ ᱢᱟᱹᱨᱤᱪ ᱛᱮᱠᱚ ᱯᱷᱳᱲᱟᱱᱟ ᱟᱨ ᱨᱚᱥᱩᱱ ᱠᱚ ᱠᱚᱴᱮᱡ ᱠᱚ ᱠᱷᱚᱡᱚᱜᱼᱟ ᱟᱨ ᱥᱚᱨᱮ ᱞᱮᱠᱟ ᱠᱚ ᱠᱟᱹᱴᱤᱡ ᱠᱚ ᱜᱷᱚᱱᱴᱟ ᱢᱚᱥᱟᱭᱟ ᱟᱫᱚ ᱟᱯᱮ ᱥᱮᱫ ᱫᱚ ᱚᱠᱟ ᱞᱮᱠᱟ?
ᱟᱨ ᱤᱡᱮ ᱠᱚᱫᱚ ᱛᱟᱦᱞᱮ ᱚᱱᱠᱟ ᱤᱭᱟᱹ ᱥᱚᱲᱮ ᱠᱚᱫᱚ ᱯᱮ ᱡᱚᱢ ᱵᱟᱲᱟ ᱠᱟᱜ ᱜᱮ ᱥᱮ ᱯᱩᱴ ᱯᱩᱠᱟᱹᱣ ᱯᱩᱴᱠᱟᱹ ᱠᱚᱢ ᱟᱸᱡᱚᱢ ᱵᱟᱲᱟ ᱠᱫ ᱜᱮᱭᱟ?
ᱪᱮᱫ ᱮᱢ ᱞᱟᱹᱭ ᱮᱫᱟ
ᱯᱩᱴᱷᱠᱟᱹ ᱩᱱᱠᱩ ᱡᱟᱦᱟᱭ ᱵᱤᱨ ᱠᱚᱨᱮ ᱠᱚ ᱡᱟᱱᱟᱢᱚᱜ ᱜᱮᱭᱟ ᱜᱳᱞ ᱜᱳᱞ ᱜᱮᱭᱟ ᱠᱚ ᱩᱱᱠᱩ
ᱟᱪᱪᱷᱟ ᱯᱩᱴᱠᱟᱹ ᱦᱚᱸ ᱚᱱᱟ ᱦᱚᱸ ᱟᱞᱮ ᱫᱚᱞᱮ ᱡᱚᱢ ᱫᱚᱞᱮ ᱡᱚᱢ ᱜᱮᱭᱟ ᱠᱷᱟᱱ ᱦᱮᱸᱥᱮ ᱠᱚ ᱥᱟᱶᱛᱮ ᱚᱱᱟ ᱫᱚ ᱞᱮᱴᱚ ᱡᱟᱹᱥᱛᱤ ᱠᱟᱭ ᱛᱮᱞᱮ ᱡᱚᱢᱟ ᱞᱮᱴᱚ ᱜᱮ ᱵᱷᱟᱞᱤ ᱥᱤᱵᱤᱞᱟ ᱟᱢᱫᱚ ᱯᱷᱩᱴᱠᱟᱹ ᱞᱮᱴᱚ ᱫᱚᱢ ᱡᱚᱢ ᱵᱟᱲᱟ ᱟᱠᱟᱫᱼᱟ ᱥᱮ ᱵᱟᱝᱟ
ᱦᱮᱸ ᱦᱮᱸ ᱞᱮᱴᱚ ᱦᱮᱸ ᱚᱱᱟ ᱯᱩᱴᱠᱟᱹ ᱢᱟ ᱞᱮᱴᱚ ᱜᱮ ᱵᱮᱥ ᱵᱩᱡᱷᱟᱹᱜᱼᱟ ᱩᱛᱩ ᱠᱷᱚᱱᱟᱜ ᱫᱚ ᱩᱱᱠᱩ ᱞᱮᱴᱚ ᱜᱮ ᱡᱩᱛ ᱠᱚ ᱵᱩᱡᱷᱟᱹᱜᱼᱟ ᱟᱨ ᱟᱫᱚ ᱛᱟᱦᱚᱞᱮ ᱯᱩᱴᱷᱟᱹ ᱚᱱᱟ ᱯᱤᱴᱷᱟᱹ ᱠᱚᱢ ᱡᱚᱢ ᱵᱟᱲᱟ ᱠᱟᱫᱟ ᱥᱮ ᱵᱟᱝ ᱟᱞᱮᱥᱮᱫ ᱢᱟ ᱯᱤᱴᱷᱟᱹ ᱠᱚᱜᱮᱭᱟ ᱠᱚ ᱯᱤᱴᱷᱟᱹ ᱢᱟ ᱟᱨ ᱪᱚᱨᱚᱠ ᱵᱩᱡᱷᱟᱹᱜᱼᱟ ᱦᱮᱸ ᱦᱮᱸ ᱦᱮᱸ
ᱦᱳᱭ ᱳᱫ ᱨᱮᱭᱟᱜ ᱯᱤᱴᱷᱟᱹ ᱦᱚᱸᱧ ᱡᱚᱢ ᱫᱩᱧ ᱡᱚᱢ ᱠᱟᱜ ᱜᱮᱭᱟ ᱦᱚᱞᱚᱝ ᱢᱮᱥᱟᱞ ᱨᱮ ᱪᱮᱫᱟᱜ ᱥᱮ ᱩᱫ ᱯᱤᱴᱷᱟᱹ ᱫᱚ ᱡᱤᱞ ᱯᱤᱴᱷᱟᱹ ᱞᱮᱠᱟ ᱵᱟᱹᱪᱩᱜᱼᱟ᱾ ᱠᱟᱹᱴᱤᱡ ᱚᱱᱟ ᱢᱟᱠᱷ ᱢᱟᱠᱚ ᱮ ᱠᱟᱹᱴᱤᱡ ᱛᱟᱦᱮᱱᱟᱥᱮ ᱟᱫᱚ ᱩᱫ ᱯᱤᱴᱷᱟᱹ ᱫᱚ ᱢᱟᱱᱮ ᱟᱞᱮ ᱫᱚ ᱵᱚᱠᱚᱧ ᱞᱟᱹᱭᱟᱫ ᱢᱮᱭᱟ ᱪᱮᱫ᱾ ᱡᱟᱦᱟᱸ ᱯᱤᱴᱷᱟᱹ ᱜᱮ ᱦᱩᱭᱩᱜ ᱟᱞᱮ ᱫᱚ ᱤᱥᱤᱱ ᱞᱟᱦᱟᱭᱟᱞᱮ᱾ ᱡᱮᱞ ᱦᱚᱸ ᱦᱩᱭᱩᱜ ᱦᱩᱭᱩᱜ ᱦ ᱦ ᱦᱩᱭᱩᱜ ᱡᱚᱠᱷᱚᱱ᱾ ᱯᱟᱛᱲᱟ ᱯᱤᱴᱷᱟᱹᱭᱟᱞᱮ, ᱩᱫ ᱯᱤᱴᱷᱟᱹ ᱦᱩᱭᱩᱜᱼᱟ, ᱡᱤᱞ ᱯᱤᱴᱷᱟᱹ ᱦᱩᱭᱩᱜᱼᱟ ᱦᱮᱸᱥ᱾ ᱛᱚᱠᱷᱚᱱ ᱫᱚ ᱚᱱᱟᱞᱮ ᱩᱛᱩᱞᱮ ᱤᱥᱤᱱ ᱠᱟ ᱜᱮ ᱛᱟᱯᱚᱨ᱾ ᱛᱟᱨᱯᱚᱨᱮ ᱦᱚᱞᱚᱝ ᱥᱟᱛᱮ ᱥᱤᱯᱤ ᱢᱮᱥᱟᱞ ᱠᱟᱛᱮ, ᱥᱟᱨᱡᱚᱢ ᱯᱟᱛᱲᱟ ᱨᱮ ᱢᱮᱥᱟᱞ ᱠᱟᱛᱮ ᱚᱱᱟ ᱫᱚᱞᱮ ᱯᱟᱛᱲᱟ ᱯᱤᱴᱷᱟᱹᱭᱟ, ᱛᱚᱵᱮ ᱟᱯᱮ ᱫᱚ ᱚᱠᱟ ᱞᱮᱠᱟ᱾
ᱦᱮᱸ ᱟᱞᱮ ᱦᱚᱸ ᱚᱱᱠᱟ ᱜᱮᱞᱮ ᱯᱤᱴᱷᱟᱹᱭᱟ, ᱪᱮᱫᱟᱜ ᱵᱟᱝᱥ ᱚᱱᱠᱟ ᱛᱮᱢᱟ ᱤᱭᱟᱹ᱾ ᱟᱹᱰᱤ ᱵᱷᱟᱜᱤ ᱜᱮ ᱵᱩᱡᱷᱟᱹᱜᱼᱟ, ᱵᱟᱠᱷᱟᱱ ᱚᱱᱟ ᱡᱤᱞᱛᱮᱢ ᱤᱡᱤᱭᱟ᱾ ᱠᱟᱹᱴᱤᱡ ᱚᱱᱟ ᱵᱮᱨᱮᱞ ᱛᱮ ᱫᱚ ᱚᱠᱟ ᱞᱮᱠᱟ ᱪᱚ ᱵᱩᱡᱷᱟᱹᱜ ᱫᱚ, ᱟᱨ ᱚᱱᱟ ᱩᱛᱩ ᱠᱟᱛᱮ ᱠᱷᱟᱱ ᱫᱚ ᱴᱮᱥᱴ ᱧᱚᱜ ᱵᱩᱡᱷᱟᱹᱜᱼᱟ, ᱛᱟᱦᱞᱮ ᱟᱢ ᱫᱚ ᱚᱠᱟᱴᱟᱜ ᱮᱢ ᱠᱩᱥᱤᱭᱟᱜᱼᱟ ᱚᱱᱟ ᱩᱛᱩ ᱠᱟᱛᱮ ᱜᱮ᱾
ᱦᱳᱭ ᱤᱧ ᱫᱚ ᱩᱛᱩ ᱠᱟᱛᱮ, ᱯᱤᱴᱷᱟᱹ ᱨᱮᱠᱚ ᱢᱮᱥᱟ ᱚ ᱜᱮ ᱵᱷᱟᱹᱞᱤ ᱵᱩᱡᱷᱟᱹ᱾ ᱵᱩᱡᱼᱟ ᱵᱩᱡ ᱫᱚ ᱛᱚᱵᱮ ᱟᱯᱮ ᱫᱚ ᱱᱚᱜᱼᱚᱭ ᱥᱩᱠᱨᱤ ᱡᱤᱞ ᱯᱤᱴᱷᱟᱹ ᱫᱚ ᱚᱠᱟ ᱞᱮᱠᱟ ᱯᱮ ᱯᱤᱴᱷᱟᱹᱭ ᱛᱟᱦᱮᱱᱟ? ᱚᱱᱟ ᱨᱮᱭᱟᱜ ᱯᱨᱚᱥᱮᱥ ᱠᱚ ᱚᱠᱟ ᱞᱮᱠᱟ? ᱦᱮᱸᱥᱮ ᱚᱱᱟ ᱠᱚ ᱠᱟᱹᱴᱤᱡ ᱞᱟᱹᱭ ᱟᱸᱡᱚᱢ ᱟᱹᱧ ᱢᱮ᱾
ᱦᱮᱸ ᱯᱚᱥᱮᱥ ᱫᱚ ᱦᱩᱭᱩᱜ ᱠᱟᱱᱟ, ᱟᱜᱮᱞ ᱚᱱ ᱡᱤᱞ ᱠᱚᱞᱮ ᱩᱛᱩ ᱠᱮᱫᱟ, ᱩᱛᱩ ᱠᱟᱛᱮᱜ ᱛᱟᱨᱯᱚᱨᱮ ᱚᱱᱟ ᱯᱩᱨᱟᱹ ᱟᱫᱚ ᱛᱩ ᱡᱷᱚᱛᱚᱮ ᱢᱚᱥᱞᱟ ᱠᱚ ᱞᱟᱜᱟᱣ ᱠᱟᱛᱮ ᱡᱤᱞ ᱞᱮ ᱠᱚᱥᱟᱣ ᱠᱮᱫᱟ, ᱠᱚᱥᱟᱣ ᱠᱟᱛᱮ ᱟᱫᱚᱞᱮ ᱥᱤᱯᱤᱭᱟ ᱟᱫᱚᱞᱮ ᱯᱟ ᱪᱟᱲᱟᱭᱞᱮ
ᱟᱪᱷᱟ ᱛᱚᱵᱮ ᱟᱯᱮ ᱥᱮᱫ ᱫᱚ ᱚᱱᱠᱟᱯᱮ ᱤᱥᱤᱱ ᱛᱟᱦᱮᱱᱟ, ᱟᱨ ᱛᱚᱵᱮ ᱟᱯᱮ ᱥᱮᱫ ᱫᱚ ᱥᱩ ᱥᱩᱠᱨᱤ ᱡ ᱵᱤᱨ ᱥᱩᱠᱨᱤ ᱯᱮ ᱡᱚᱢ ᱠᱚᱣᱟ ᱥᱮ, ᱱᱚᱝᱠᱟ ᱤᱭᱟᱹᱟᱹᱨ ᱨᱮᱱ ᱥᱩᱠᱨᱤ ᱯᱮ ᱡᱚᱢ ᱠᱚ ᱛᱟᱦᱮᱱᱟ᱾ ᱠᱟᱹᱴᱤᱡ ᱞᱟᱹᱭ ᱟᱸᱚᱢᱟᱹᱧ ᱛᱟᱝ ᱢᱮ?
ᱵᱟᱝᱟᱦ ᱟᱞᱮ ᱫᱚ ᱚᱱᱠᱟ, ᱤᱭᱟᱹ ᱠᱚᱞᱮ ᱡᱚᱢ ᱠᱚᱣᱟ ᱩᱱᱠᱩ ᱫᱤᱥᱤ ᱥᱩᱠᱨᱤ ᱡᱟᱦᱟᱸᱭ ᱤᱭᱟᱹ ᱠᱚᱨᱮ ᱠᱚ ᱧᱟᱢᱚᱜᱼᱟ, ᱚᱱᱠᱟ ᱤᱭᱟᱹ ᱠᱚᱨᱮ ᱚᱲᱟᱜ ᱠᱚᱨᱮ ᱠᱚ ᱪᱟᱥ ᱵᱟᱲᱟ ᱠᱚᱣᱟ, ᱡᱟᱦᱟᱸᱭ ᱦᱟᱭᱵᱨᱤᱰ ᱵᱟᱨᱮ ᱨᱚᱠᱚᱢ ᱥᱩᱠᱨᱤ ᱢᱮᱱᱟᱜ ᱠᱚᱛᱮ, ᱤᱱᱟᱹ ᱩᱱᱠᱩ ᱫᱚ ᱵᱟᱮ ᱡᱚᱢ ᱵᱟᱲᱟ ᱠᱚᱣᱟ, ᱩᱱᱠᱩ ᱫᱚ ᱵᱷᱟᱜᱮ ᱵᱟᱠᱚᱩᱷᱟᱹᱜᱼᱟ᱾ ᱯᱮᱥᱮ ᱫᱚ ᱪᱮᱞᱮ ᱥᱩᱜᱨᱤ ᱯᱮ ᱡᱚᱢ ᱠᱚᱳᱣᱟ᱾
ᱟᱞᱮ ᱥᱮᱫ ᱦᱚᱸ, ᱥᱩᱠᱨᱤ ᱫᱚᱠᱚ ᱡᱚᱢ ᱫᱚᱠᱚ ᱡᱚᱢ ᱠᱚ ᱛᱟᱦᱮᱱ ᱜᱮᱭᱟ᱾ ᱡᱟᱹᱥᱛᱤ ᱞᱮᱠᱟᱛᱮ ᱵᱤᱨ ᱥᱩᱠᱨᱤ ᱫᱚ ᱚᱱᱠᱟ ᱵᱟᱠᱚ ᱡᱚᱢ ᱠᱚ ᱛᱟᱦᱮᱸᱱᱟ᱾ ᱟᱢᱜᱮ ᱚᱠᱟ ᱞᱮᱠᱟ ᱥᱩᱠᱨᱤ ᱯᱮ ᱡᱚᱢ ᱠᱮᱫᱮᱟ᱾
ᱦ ᱟᱞᱮᱥᱮᱫ ᱜᱚᱠ ᱩᱱᱠᱩ ᱫᱚ ᱩᱱᱠᱩ ᱡᱟᱦᱟᱸᱭ ᱫᱤᱥᱤ ᱠᱚ ᱢᱮᱛᱟ ᱠᱚᱣᱟ, ᱫᱮᱥᱤ ᱜᱮ ᱟᱹᱰᱤ ᱪᱚᱨᱚᱠ ᱠᱚ ᱵᱩᱡᱷᱟᱹᱜᱼᱟ, ᱟᱨ ᱵᱟᱠᱷᱟᱱ ᱫᱚ ᱠᱩ ᱫᱚ
ᱟᱪᱷᱟ ᱟᱹᱰᱤ ᱱᱟᱯᱟᱭ ᱛᱚᱵᱮ ᱟᱯᱮ ᱥᱮᱫ ᱫᱚ ᱵᱤᱨ ᱥᱩᱠᱨᱤ ᱠᱚᱫᱚᱯᱮ ᱥᱮᱸᱫᱽᱨᱟ ᱠᱚ ᱜᱮᱭᱟ ᱵᱟᱝ, ᱟᱞᱮ ᱥᱮᱫ ᱫᱚ ᱡᱟᱹᱥᱛᱤ ᱜᱮ ᱵᱤᱨ ᱥᱩᱠᱨᱤ ᱠᱚᱞᱮ ᱥᱮᱸᱫᱽᱨᱟ ᱠᱚ ᱛᱟᱦᱮᱱᱟ᱾
ᱟᱪᱪᱷᱟ ᱟᱪᱪᱷᱟ ᱟᱞᱮ ᱟᱞᱮᱥᱮᱫ ᱦᱚᱸ ᱥᱮᱸᱫᱽᱨᱟ ᱠᱚᱫᱚ ᱥᱮᱨᱚᱠᱚᱢ ᱵᱟᱠᱚ ᱪᱟᱞᱟᱜ ᱜᱮᱭᱟ ᱪᱮᱫᱟᱜ ᱵᱟᱝ ᱥᱮ ᱠᱟᱹᱢᱤ ᱠᱟᱡ ᱠᱚ ᱠᱟᱹᱴᱤᱡ ᱵᱤᱥᱤ ᱜᱮᱭᱟ ᱛᱚ ᱟᱞᱮᱥᱮᱫ ᱫᱚ ᱤᱱᱟᱹᱛᱮ ᱥᱮᱸᱫᱽᱨᱟ ᱠᱚᱫᱚ ᱵᱟᱝ ᱪᱟᱞᱟᱣ ᱵᱟᱲᱟᱜ ᱜᱮᱭᱟ ᱟᱨ ᱟᱯᱮ ᱥᱮᱫ ᱫᱚ ᱛᱟᱦᱚᱞᱮ ᱥᱮᱸᱫᱽᱨᱟ ᱠᱚᱜᱭᱟ ᱵᱷ ᱜᱮ
ᱦᱳᱭ ᱟᱞᱮ ᱥᱮᱜ ᱫᱚᱞᱮ ᱥᱮᱱ